ᱦᱮᱞᱳ ᱦᱳᱭ ᱜᱚᱝᱠᱮ ᱟᱹᱞᱤᱧ ᱟᱜ ᱟᱲᱟᱝ ᱦᱮᱸ ᱡᱚᱦᱟᱨ ᱜᱮ ᱟᱹᱞᱤᱧ ᱟᱜ ᱟᱲᱟᱝ ᱟᱸᱡᱚᱢ ᱧᱟ ᱢᱚᱜ ᱠᱟᱱᱟ
ᱦᱮᱸ ᱦᱮᱸ ᱟᱡᱚᱢ ᱧᱟᱢ ᱠᱟᱱᱟ ᱵᱮᱥ ᱛᱮ ᱜᱮ ᱞᱤᱧ ᱟᱸᱡᱚᱢ ᱮᱫᱟ
ᱟᱵᱤᱱ ᱱᱟᱜ ᱠᱟᱹᱴᱤᱡ ᱟᱸᱡᱚᱢ ᱧᱟ ᱢᱚᱜ ᱠᱟᱱᱟ ᱠᱟᱹᱴᱤᱡ ᱛᱟᱨ ᱠᱚᱜ ᱠᱟᱱ ᱞᱮᱠᱟ ᱥᱟᱰᱮ ᱠᱟᱱᱟ
ᱚ ᱱᱤᱛᱚᱜ ᱵᱤᱱ ᱟᱸᱡᱚᱢ ᱧᱟᱢ ᱫᱟ
ᱦᱳᱭ ᱟᱸᱡᱚᱢ ᱧᱟ ᱢᱚᱜᱼᱟ ᱠᱟᱱᱟ
ᱚ ᱛᱟᱦᱞᱮ ᱪᱮᱫ ᱠᱚᱵᱤᱱ ᱪᱤᱠᱟᱹᱭ ᱫᱟ
ᱱᱤᱛ ᱫᱚ ᱱᱚᱜ ᱚᱭ ᱫᱩᱲᱩᱵ ᱵᱟᱲᱟ ᱦᱩᱭ ᱟᱠᱟᱱᱟ ᱟᱪᱪᱷᱟ
ᱚ ᱟᱪᱪᱷᱟ ᱟᱪᱪᱷᱟ
ᱟᱵᱮᱱ ᱜᱮ ᱪᱮᱫ ᱠᱚ ᱵᱮᱱ ᱪᱤᱠᱟᱹᱭ ᱮᱫᱟ ᱦᱮᱸ ᱱᱟᱯᱟᱭ ᱵᱟᱲᱟ ᱜᱮ ᱱᱤᱛ ᱫᱚ
ᱩᱸ ᱟᱪ ᱟᱹᱞᱤᱧ ᱦᱚᱸ ᱪᱤᱠᱟᱹ ᱵᱚᱞᱛᱮ ᱦᱚᱜᱼᱚᱭ ᱫᱟᱜ ᱫᱟᱜ ᱡᱟᱹᱲᱤᱭ ᱫᱟᱭ ᱛᱚ
ᱦᱳᱭ
ᱛᱟᱦᱞᱮ ᱫᱟᱜ ᱡᱟᱹᱲᱤ ᱠᱷᱟᱹᱛᱤᱨ ᱛᱮ ᱵᱟᱭᱨᱮ ᱥᱮᱫ ᱩᱸᱰᱳᱠ ᱵᱟᱝ ᱜᱟᱱᱚᱜ ᱠᱟᱱᱟ ᱛᱟᱦᱞᱮ ᱱᱤᱛᱚᱜ ᱛᱚ ᱚᱲᱟᱜ ᱨᱮᱜᱮ ᱫᱩᱲᱩᱵ ᱵᱟᱲᱟ ᱦᱩᱭᱠᱟᱱᱟ
ᱦᱳᱭ ᱦᱳᱭ
ᱛᱟᱦᱚᱞᱮ ᱚᱲᱟᱜ ᱠᱚᱨᱮ ᱚᱲᱟᱜ ᱜᱷᱟᱨᱚᱸᱡᱽ ᱠᱚᱨᱮ ᱱᱟᱯᱟᱭ ᱵᱟᱲᱟ ᱜᱮ?
ᱦᱳᱭ ᱚᱲᱟᱜ ᱠᱚᱨᱮ ᱫᱚ ᱱᱟᱯᱟᱭ ᱜᱮ ᱢᱮᱱᱟᱜ ᱟᱠᱟᱫ ᱠᱚᱣᱟ
ᱚ ᱟᱪᱪᱷᱟ ᱦᱳᱭ ᱱᱤᱭᱟᱹ ᱜᱷᱟᱹᱲᱤᱡ ᱫᱚ ᱱᱟᱯᱟᱭ ᱛᱟᱦᱮᱸ ᱫᱚ ᱫᱚᱨᱠᱟᱨ ᱜᱮᱥᱮ
ᱦᱳᱭ ᱦᱳᱭ
ᱟᱨ ᱱᱟᱯᱟᱭ ᱛᱟᱦᱮᱸ ᱞᱮᱱ ᱠᱷᱟᱱ ᱜᱮ ᱥᱟᱱᱟᱢ ᱦᱚᱲᱜᱮ ᱱᱟᱯᱟᱭ
ᱦᱳᱭ ᱟᱪᱪᱷᱟ ᱜᱚᱢᱠᱮ ᱪᱟᱥ ᱠᱟᱹᱢᱤ ᱠᱚᱫᱚ ᱟᱯᱮ ᱥᱮᱫ ᱫᱚ ᱛᱤᱱᱟᱹᱜ ᱥᱟᱺᱜᱤᱧ ᱠᱮᱜᱼᱟ ᱯᱮ?
ᱪᱟᱥ ᱠᱟᱹᱢᱤ ᱠᱚᱫᱚ ᱱᱟᱜ ᱠᱷᱟᱱ ᱦᱮᱸ ᱟᱹᱞᱤᱧ ᱞᱤᱧ ᱞᱟᱹᱭᱫᱟ ᱪᱟᱥ ᱠᱟᱹᱢᱤ ᱠᱚᱫᱚ ᱱᱟᱜ ᱠᱷᱟᱱ ᱟᱣᱨᱤ ᱦᱳᱭᱳᱜᱼᱟ ᱟᱫᱚ ᱚᱱᱠᱟ ᱫᱟᱜ ᱡᱟᱹᱲᱤ, ᱡᱟᱹᱥᱛᱤ ᱧᱚᱜ ᱵᱟᱭ ᱫᱟᱜ ᱡᱟᱹᱲᱤ ᱠᱟᱫᱟᱭ ᱥᱮ
ᱦᱳᱭ᱾
ᱟᱫᱚ ᱚᱱᱟ ᱠᱟᱨᱚᱱ ᱛᱮᱜᱮ ᱱᱤᱛᱳᱜ ᱦᱚᱸ, ᱪᱟᱥ ᱠᱟᱹᱢᱤ ᱠᱚᱫᱚ ᱟᱹᱣᱨᱤ ᱞᱟᱦᱟᱜᱼᱟ᱾ ᱟᱫᱚ ᱚᱱᱮ ᱚᱱᱠᱟ ᱡᱮᱢᱚᱱ ᱠᱷᱮᱛ ᱠᱚ ᱜᱷᱟᱹᱭ ᱠᱚ, ᱛᱟᱯᱚᱨᱮ ᱟᱲᱮ ᱞᱟᱜ ᱠᱚ, ᱚᱱᱟ ᱠᱚᱜᱮ ᱠᱟᱹᱢᱤ ᱵᱟᱲᱟᱭ ᱦᱳᱭᱳᱜ ᱠᱟᱱᱟ᱾
ᱦᱳᱭᱻ ᱦᱳᱭᱻ᱾
ᱟᱨ ᱪᱟᱨᱟ ᱠᱚᱦᱚᱸ ᱡᱟᱹᱥᱛᱤ ᱫᱚ ᱟᱹᱣᱨᱤ ᱦᱟᱨᱟᱜᱼᱟ᱾ ᱟᱫᱚ ᱚᱱᱟ ᱠᱟᱨᱚᱱ ᱛᱮᱜᱮ ᱟᱹᱨᱤ ᱨᱚᱦᱚᱭ ᱟᱨᱟᱢᱵᱚᱭ
ᱦᱳᱭ᱾
ᱟᱫᱚ ᱟᱹᱵᱤᱱ ᱥᱮᱫ ᱜᱮ ᱪᱮᱫ ᱞᱮᱠᱟ?
ᱦᱳᱭ ᱜᱚᱝᱠᱮ, ᱟᱵᱮᱱ ᱡᱟᱦᱟᱸ ᱞᱮᱠᱟᱵᱮᱱ ᱢᱮᱱ ᱠᱮᱜᱼᱟ ᱚᱱᱠᱟ ᱜᱮ᱾ ᱱᱚᱣᱟ ᱫᱟᱜ ᱡᱟᱹᱲᱤ ᱜᱮ ᱛᱟᱸᱜᱤ ᱦᱳᱭ ᱠᱟᱱᱟ ᱪᱟᱸᱫᱳ ᱵᱚᱸᱜᱟ ᱜᱮ ᱪᱮᱫ ᱞᱮᱠᱟᱭ ᱫᱟᱜ ᱡᱟᱹᱲᱤ ᱟᱵᱚᱱ ᱠᱟᱱᱟ᱾ ᱦᱚᱸ ᱟᱫᱚ ᱜᱟᱹᱪᱷᱤ ᱠᱚᱫᱚ ᱦᱚᱸᱜ-ᱚᱭ ᱦᱟᱨᱟ ᱧᱚᱜ ᱠᱟᱱ ᱜᱮᱭᱟ᱾ ᱟᱫᱚ ᱟᱹᱣᱨᱤ ᱦᱟᱸᱜ ᱪᱟᱥ ᱦᱩᱭᱩᱜ ᱨᱚᱦᱚᱭ ᱠᱚᱫᱚ ᱦᱟᱸᱜ
ᱦᱳᱭᱻ ᱦᱳᱭᱻ ᱦᱳᱭᱻ᱾ ᱚᱱᱟ ᱛᱚ ᱱᱟᱜ ᱠᱷᱟᱱ ᱚᱦᱚᱵᱤᱱ ᱞᱟᱹᱭ ᱠᱮᱭᱟ ᱥᱮ, ᱛᱤᱱᱟᱹᱜ ᱴᱟᱭ ᱫᱟᱜ ᱡᱟᱹᱲᱤ ᱭᱟᱭ᱾
ᱦᱳᱭᱻ ᱦᱳᱭᱻ ᱦᱳᱭᱻ᱾
ᱦᱩᱸ ᱟᱪᱪᱷᱟ ᱟᱪᱪᱷᱟ
ᱟᱪᱪᱷᱟ ᱜᱚᱝᱠᱮ ᱟᱯᱮᱥᱮᱫ ᱱᱚᱣᱟ ᱦᱩᱲᱩ ᱫᱚ ᱵᱟᱨ ᱡᱚᱠᱷᱟ ᱠᱚ ᱪᱟᱥᱟ ᱥᱮ ᱢᱤᱫ ᱡᱚᱠᱷᱟ?
ᱟᱹᱞᱤᱧ ᱥᱮᱫ ᱫᱚ ᱚᱱᱠᱟᱛᱮ ᱞᱟᱹᱭ ᱞᱮᱠᱷᱟᱱ ᱫᱚ ᱢᱟᱱᱮ ᱦᱳᱲᱳ ᱫᱚ, ᱢᱤᱫ ᱡᱚᱠᱷᱟ ᱠᱚ ᱪᱟᱥᱟ᱾
ᱟᱫᱚ ᱚᱱᱮ ᱡᱟᱦᱟᱸ ᱫᱚᱵᱚᱱ ᱢᱮᱛᱟᱜ ᱠᱟᱱᱟ ᱫᱷᱚᱨᱚᱱ ᱦᱳᱲᱳ᱾
ᱦᱳᱭᱻ ᱦᱳᱭᱻ᱾
ᱚᱱᱟ ᱫᱚ ᱱᱟᱜ ᱠᱷᱟᱱ ᱟᱞᱤᱧ ᱥᱮᱜ ᱫᱚ, ᱚᱱᱠᱟ ᱡᱟᱹᱥᱛᱤ ᱧᱚᱜ ᱠᱟᱛᱮᱫ ᱫᱚ ᱵᱟᱠᱚ ᱪᱟᱥᱟ᱾
ᱟᱪᱪᱷᱟᱻ ᱟᱪᱪᱷᱟᱻ᱾
ᱟᱫᱚ ᱡᱟᱦᱟᱸᱭ ᱠᱚ ᱚᱱᱠᱟ ᱫᱟᱜ ᱟᱨᱠᱤ ᱵᱮᱵᱚᱥᱛᱷᱟ ᱨᱮᱱᱟᱜ ᱢᱮᱱᱟᱜ ᱛᱟᱠᱚᱣᱟ ᱧᱟᱢ ᱞᱮᱠᱟ ᱟᱫᱚ ᱩᱱᱠᱩ ᱫᱚᱠᱚ ᱪᱟᱥ ᱜᱮᱭᱟ ᱟᱨ ᱵᱟᱠᱷᱟᱱ ᱫᱚ ᱟᱞᱮ ᱫᱚ ᱱᱚᱝᱠᱟ ᱦᱚᱜᱼᱚᱭ ᱡᱟᱦᱟᱸ ᱫᱚ ᱵᱚᱨᱥᱟ ᱦᱳᱲᱳ ᱱᱚᱣᱟ ᱜᱮ ᱡᱟᱹᱥᱛᱤ ᱠᱚ ᱪᱟᱥᱟ᱾
ᱦᱳᱭᱻ ᱦᱮᱸ᱾
ᱟᱫᱚ ᱟᱹᱵᱤᱱ ᱥᱮᱜ ᱜᱮ ᱪᱮᱜ ᱞᱮᱠᱟ?
ᱟᱞᱮ ᱥᱮᱫ ᱦᱚ ᱟᱫᱷᱮᱠ ᱦᱚᱲ ᱠᱚᱫᱚ ᱵᱟᱨ ᱡᱮᱠᱷᱟ ᱠᱚ ᱪᱟᱥ ᱜᱮᱭᱟ ᱟᱫᱚ, ᱟᱫᱚ ᱡᱟᱦᱟᱸᱭ ᱠᱚᱣᱟᱜ ᱥᱮᱞᱳ ᱠᱚ ᱢᱮᱱᱟᱜ ᱟᱠᱟᱫ ᱛᱟᱠᱚᱣᱟ ᱩᱱᱠᱩ ᱠᱚᱫᱚ ᱚᱱᱟ ᱫᱟᱜ ᱛᱮᱠᱚ ᱟᱨᱮᱡ ᱠᱟᱛᱮ ᱠᱚ ᱪᱟᱥᱟ᱾ ᱟᱫᱚ ᱡᱟᱦᱟᱸᱭ ᱠᱚᱣᱟᱜ ᱵᱟᱹᱱᱩᱜ ᱠᱟᱜ, ᱩᱱᱠᱩ ᱦᱚᱸᱠᱚ ᱪᱟᱥ ᱫᱚᱠᱚ ᱪᱟᱥ ᱜᱮᱭᱟ ᱟᱫᱚ ᱚᱱᱠᱟ ᱚᱱᱠᱟ ᱵᱷᱟᱲᱟ ᱠᱚ ᱦᱟᱛᱟᱣ ᱠᱟᱛᱮᱜ ᱚᱱᱠᱟ ᱠᱟᱛᱮᱜ ᱠᱚ ᱪᱟᱥ ᱜᱮᱭᱟ᱾
ᱦᱚᱸ᱾
ᱟᱨ ᱢᱤᱫ ᱡᱮᱠᱷᱟ ᱫᱚ ᱱᱚᱜ-ᱚᱭ ᱱᱮᱜ-ᱮ ᱟᱻ ᱵᱚᱨᱥᱟ ᱨᱮ ᱢᱤ ᱢᱤᱫ ᱡᱚᱠᱷᱟ ᱟᱫᱚ ᱱᱤᱭᱟᱹ ᱵᱟᱨ ᱢᱟ ᱱᱚᱜ-ᱚᱭ ᱫᱟᱜ ᱜᱮᱼᱼ ᱚᱠᱟ ᱞᱮᱠᱟᱭ ᱫᱟᱭ ᱱᱚᱣᱟ ᱜᱮ ᱛᱟᱸᱜᱤ ᱠᱚᱭᱚᱜ ᱦᱚᱨ ᱨᱮ ᱢᱮᱱᱟᱜ ᱟᱠᱟᱫ ᱞᱮᱭᱟ ᱡᱚᱛᱚ ᱦᱚᱲ ᱜᱮ
ᱦᱳᱭ ᱦᱳᱭ ᱚᱱᱟ ᱢᱟᱛᱚ ᱚᱱᱟ ᱫᱚ ᱚᱦᱚ ᱵᱮᱱ ᱞᱟᱹᱭ ᱠᱮᱭᱟ ᱥᱮ᱾
ᱦᱳᱭ ᱦᱳᱭ᱾
ᱫᱟᱜ ᱡᱟᱹᱲᱤ ᱫᱚ ᱛᱤᱥᱮ ᱫᱟᱜ ᱡᱟᱹᱲᱤᱭᱟ ᱛᱤᱥ ᱵᱟᱝ ᱟᱫᱚ ᱠᱤᱪᱷᱩ ᱠᱤ ᱠᱤᱪᱷᱩ ᱴᱚᱴᱷᱟ ᱠᱚᱫᱚ ᱧᱮᱞ ᱜᱚᱫᱚᱜ ᱠᱟᱱᱟ ᱚᱱᱠᱟ ᱠᱚ ᱨᱚᱦᱚᱭ ᱠᱚᱫᱚ ᱠᱚ ᱮᱦᱚᱵ ᱜᱚᱜ ᱠᱟᱜ ᱜᱮᱭᱟ᱾
ᱦᱚᱭ᱾
ᱟᱨ ᱚᱝᱠᱟᱼᱼ ᱠᱤᱪᱷᱩ ᱜᱟᱱ ᱫᱚ ᱚᱱᱠᱟ ᱫᱟᱜ ᱡᱟᱹᱲᱤ ᱠᱷᱟᱹᱛᱤᱨ ᱡᱟᱹᱥᱛᱤ ᱧᱚᱜ ᱵᱟᱹᱱᱩᱜ ᱛᱮ ᱨᱚᱦᱚᱭ ᱠᱚ ᱦᱚᱸ ᱟᱹᱣᱨᱤ ᱠᱚ ᱮᱛᱚᱦᱚᱵᱟ᱾
ᱦᱚᱭ ᱦᱚᱭ᱾
ᱛᱟᱦᱚᱞᱮ ᱞᱟᱹᱭ ᱫᱟᱹᱞᱤᱧ ᱟᱹᱵᱤᱱ ᱥᱮᱫ ᱫᱚ ᱚᱱᱠᱟ ᱢᱟᱱᱮᱼᱼ ᱪᱮᱫ ᱞᱮᱠᱟ, ᱚᱱᱠᱟ ᱦᱩᱲᱩ ᱪᱟᱥ ᱜᱮ, ᱟᱨᱚ ᱥᱮ ᱚᱱᱠᱟ ᱥᱚᱵᱽᱡᱤ ᱠᱚ?
ᱦᱳᱭ ᱜᱚᱢᱠᱮ ᱟᱞᱮ ᱥᱮᱫ ᱫᱚ ᱚᱱᱟ ᱦᱩᱲᱩ ᱦᱚᱸᱞᱮᱧ ᱪᱟᱥ ᱜᱮᱭᱟ ᱟᱨ ᱚᱱᱟ ᱥᱟᱶ ᱥᱟᱶᱛᱮ ᱱᱚᱣᱟ ᱟᱲᱟᱜ ᱥᱟᱠᱟᱢ ᱦᱮᱸ ᱟᱨ ᱥᱚᱵᱽᱡᱤ ᱠᱚ ᱱᱚᱣᱟ ᱠᱚ ᱪᱟᱥ ᱦᱩᱭᱩᱜ ᱠᱟᱱᱟ, ᱯᱚᱴᱚᱞ ᱠᱚ, ᱵᱮᱸᱜᱟᱲ ᱠᱚ, ᱵᱤᱞᱟᱹᱛᱤ ᱢᱟᱹᱨᱤᱪ ᱠᱚ ᱾ ᱚᱱᱠᱟᱱᱟᱜ, ᱟᱭᱢᱟ ᱞᱮᱠᱟᱱᱟᱜ, ᱟᱱᱟᱡ ᱯᱟᱹᱛᱤ ᱠᱚ ᱪᱟᱥ ᱦᱩᱭᱩᱜ ᱜᱮ ᱾ ᱜᱚᱝᱠᱮ, ᱛᱟᱦᱚᱞᱮ, ᱟᱯᱮ ᱯᱮ ᱪᱟᱥ ᱜᱮᱭᱟ ᱥᱮ, ᱵᱟᱝ ᱱᱚᱣᱟ ᱠᱚ?
ᱦᱳᱭ ᱦᱳᱭ, ᱟᱹᱞᱤᱧ ᱥᱮᱫ ᱦᱚᱸ, ᱚᱱᱠᱟ ᱥᱚᱵᱽᱡᱤ ᱠᱚᱫᱚ ᱪᱟᱥ ᱵᱟᱲᱟᱭ ᱫᱚ ᱦᱩᱭᱩᱜ-ᱟ ᱾ ᱟᱫᱚ ᱱᱟᱜᱠᱷᱟᱱ ᱚᱱᱟ, ᱥᱚᱵᱽᱡᱤ ᱢᱚᱫᱽᱫᱷᱮ ᱨᱮᱫᱚ, ᱟᱹᱞᱤᱧ ᱫᱚ ᱱᱟᱜ ᱠᱷᱟᱱ, ᱚᱱᱮ ᱟᱹᱞᱩ ᱜᱮ ᱱᱟᱜᱠᱷᱟᱱ ᱡᱟᱹᱥᱛᱤ ᱠᱚ, ᱪᱟᱥᱟ ᱟᱹᱞᱤᱧ ᱥᱮᱫ ᱫᱚ ᱾
ᱟᱼᱪᱪᱷᱟ, ᱟᱪᱪᱷᱟ ᱾
ᱥᱚᱵᱽᱡᱤ ᱠᱚ ᱦᱚᱸ ᱤᱠ ᱤᱫᱤᱭᱟᱹ ᱟᱫᱚ ᱚᱱᱟ ᱥᱚᱵᱽᱡᱤ ᱠᱚᱦᱚᱸ ᱚᱱᱟ ᱡᱟᱦᱟᱸ ᱦᱩᱭᱩᱜ ᱠᱟ ᱠᱟᱱᱟ ᱟᱹᱞᱩ ᱤᱭᱟᱹ ᱯᱚᱴᱚᱞ ᱠᱚᱥᱮ ᱡᱮᱢᱚᱱ ᱯᱚᱴᱚᱞ ᱡᱷᱤᱸᱜᱟᱹ ᱚᱱᱟ ᱠᱚᱫᱚ ᱱᱟᱜᱠᱷᱟᱱᱟᱜ ᱫᱚ ᱚᱱᱟ ᱚᱲᱟᱜ ᱡᱚᱢ ᱞᱮᱠᱟ ᱠᱚ ᱨᱚᱦᱚᱭᱟ᱾
ᱦᱳᱭ᱾
ᱟᱫᱚ ᱚᱱᱟ ᱡᱟᱹᱥᱛᱤ ᱫᱚ ᱟᱹᱞᱩ ᱠᱚ ᱨᱚᱦᱚᱭᱟ᱾
ᱟᱪᱪᱷᱟ ᱜᱚᱝᱠᱮ? ᱱᱚᱣᱟ ᱟᱞᱩ ᱫᱚ ᱟᱠᱷᱨᱤᱧ ᱜᱮᱭᱟᱯᱮ ᱛᱟᱦᱚᱞᱮ, ᱵᱟᱡᱟᱨ ᱨᱮ ᱵᱟᱝ?
ᱦᱳᱭ ᱦᱳᱭ ᱦᱳᱭ ᱢᱟᱱᱮ ᱚᱠ ᱚᱱᱠᱟ ᱟᱹᱞᱩ ᱠᱚᱫᱚ ᱡᱟᱹᱥᱛᱤ ᱜᱮ ᱨᱚᱦᱚᱭ ᱠᱟᱛᱮᱫ ᱚᱱᱠᱟ ᱠᱚ ᱟᱹᱠᱷᱨᱤᱧ ᱵᱟᱲᱟᱭ ᱦᱩᱭᱩᱜ-ᱟ᱾ ᱛᱟᱦᱚᱞᱮ, ᱟᱵᱤᱱ ᱥᱮᱫ ᱫᱚ ᱱᱤᱛᱚᱜ ᱟᱞᱩ ᱠᱚᱠᱚ ᱵᱟᱠᱚ ᱨᱚᱦᱚᱭ ᱜᱮ?
ᱦᱮᱸᱻ, ᱜᱚᱝᱠᱮ, ᱨᱚᱦᱚᱭ ᱜᱮᱭᱟ ᱠᱚ, ᱟ. ᱞᱤᱧ ᱜᱤᱞᱤᱧ ᱨᱚᱦᱚᱭ ᱜᱮᱭᱟ, ᱟᱞᱩ ᱠᱚ ᱟᱨ ᱟᱞᱮᱭᱟᱜ ᱠᱩᱧ ᱢᱮᱱᱟᱜ-ᱟ ᱚᱱᱟ ᱠᱩᱧ ᱫᱟᱜ ᱛᱮᱜᱮᱞᱮ ᱟᱨᱮᱡ ᱜᱮᱭᱟ᱾ ᱞᱮ ᱨᱚᱦᱚᱭ ᱜᱮᱭᱟ ᱟᱫᱚ ᱠᱤᱪᱷᱩ ᱫᱚᱞᱮ ᱟᱠᱷᱨᱤᱧ ᱜᱮᱭᱟ ᱟᱨ ᱡᱚᱢ ᱵᱟᱠᱷᱨᱟ ᱦᱚᱸᱞᱮ, ᱫᱚᱦᱚ ᱠᱟᱜ ᱜᱮᱭᱟ, ᱚᱲᱟᱜ ᱨᱮ ᱞᱟᱹᱜᱤᱫ ᱾
ᱟᱪᱪᱷᱟ ᱟᱪᱪᱷᱟ ᱟᱹᱵᱤᱱ ᱡᱮ ᱚᱱᱟ ᱠᱩᱧ ᱠᱟᱛᱷᱟ ᱵᱤᱱ ᱞᱟᱹᱭ ᱠᱮᱫᱟ ᱦᱮᱸᱥᱮ
ᱦᱳᱭ ᱾
ᱟᱪᱪᱷᱟ ᱟᱹᱞᱤᱧ ᱞᱤᱧ ᱞᱟᱹᱭᱫᱟ ᱡᱟᱦᱟᱸ ᱫᱚ ᱟᱹᱵᱤᱱ ᱫᱚ ᱚᱱᱠᱟ ᱦᱤᱥᱟᱹᱵ ᱛᱮ ᱚᱠᱟ ᱫᱤᱥᱚᱢ ᱵᱤᱱ ᱯᱟᱲᱟᱜ ᱠᱟᱱᱟ ᱾ ᱚᱱᱠᱟ ᱵᱤᱨ ᱵᱩᱨᱩ ᱴᱚᱴᱷᱟ ᱥᱮ? ᱚᱱᱠᱟ ᱴᱟᱺᱰᱤ ᱴᱩᱯᱨᱤ ᱴᱚᱴᱷᱟ ᱾
ᱟᱞᱮ ᱫᱚ ᱱᱚᱛᱮ ᱫᱚ ᱢᱮᱱ ᱜᱟᱱᱚᱜ-ᱟ ᱵᱤᱨ ᱢᱮᱱᱟᱜ ᱟᱠᱟᱫᱟ ᱟᱫᱚ ᱚᱱᱠᱟ ᱥᱟᱸᱜᱮ ᱫᱚ ᱵᱟᱹᱱᱩᱜ ᱟᱠᱟᱫᱟ ᱵᱤᱨ ᱫᱚ᱾ ᱤᱱᱠᱟᱹ ᱢᱮᱱᱟᱜ ᱟᱠᱟᱫᱟ, ᱠᱚᱢ ᱫᱷᱟᱨᱟ ᱧᱚᱜ ᱜᱮ ᱾
ᱚ,
ᱱᱚᱜ-ᱚᱭ ᱱᱚᱣᱟ ᱥᱟᱨᱡᱚᱢ ᱵᱤᱨ ᱠᱚᱜᱮ ᱵᱟᱹᱲᱛᱤ ᱠᱟᱭᱛᱮ ᱢᱮᱱᱟᱜ ᱟᱠᱟᱫᱟ᱾
ᱦᱳᱭ, ᱦᱳᱭ ᱦᱳᱭ, ᱟᱫᱚ ᱟᱨ ᱚᱱᱮ ᱡᱟᱦᱟᱸ ᱫᱚ ᱵᱩᱨᱩ
ᱵᱩᱨᱩ ᱠᱚᱫᱚ ᱚᱱᱠᱟ ᱫᱚ ᱵᱟᱹᱱᱩᱜ ᱟᱠᱟᱫᱟ᱾
ᱟᱫᱚ ᱵᱟᱝ ᱟᱫᱚ ᱚᱱᱮ ᱠᱩᱧ ᱠᱟᱛᱷᱟ ᱵᱤᱱ ᱞᱟᱹᱭ ᱠᱮᱫᱟ ᱛᱚ ᱟᱫᱚ ᱚᱱᱟ ᱛᱮᱞᱤᱧ ᱞᱟᱹᱭᱟ ᱞᱟᱹᱭ ᱫᱟᱞᱤᱧ ᱟᱫᱚ ᱚᱱᱠᱟ ᱧᱮᱞ ᱞᱮᱠᱷᱟᱱ ᱫᱚ ᱟᱹᱞᱤᱧ ᱥᱮᱫ ᱫᱚ ᱠᱩᱧ ᱠᱚᱫᱚ ᱵᱟᱹᱱᱩᱜ ᱟᱠᱟᱫᱟ᱾
ᱟᱪᱪᱷᱟ᱾
ᱟᱞᱮᱥᱮᱫ ᱫᱚ ᱚᱱᱠᱟ ᱥᱮᱨᱢᱟ ᱡᱟᱹᱲᱤ ᱫᱟᱜ ᱛᱮᱜᱮ, ᱟᱨ ᱵᱟᱝᱠᱷᱟᱱ ᱚᱱᱮ ᱢᱤᱱᱤ ᱠᱚᱵᱤᱱ ᱟᱸᱡᱚᱢ ᱵᱟᱲᱟ ᱚᱱᱟ ᱠᱚᱛᱮ ᱜᱮ ᱪᱟᱥ ᱵᱟᱲᱟᱭ ᱦᱳᱭᱳᱜ ᱜᱮᱭᱟ᱾
ᱟᱨ ᱟᱞᱮ ᱥᱮᱫ ᱫᱚ ᱚᱝᱠᱟ ᱡᱟᱹᱥᱛᱤ ᱠᱩᱧ ᱠᱚᱦᱚᱸ ᱵᱟᱹᱱᱩᱜ ᱠᱟᱫᱟ᱾
ᱦᱳᱭ᱾
ᱟᱨ ᱚᱱᱠᱟ ᱧᱮᱞ ᱦᱚᱸ ᱵᱟᱹᱞᱤᱧ ᱧᱮᱞ ᱠᱟᱫᱟ᱾
ᱚᱸᱻ᱾
ᱟᱫᱚ ᱱᱟᱜ ᱠᱷᱟᱱ ᱟᱹᱵᱤᱱ ᱫᱚ ᱚᱱᱠᱟ ᱠᱩᱧ ᱠᱚᱛᱮ ᱫᱚ ᱚᱱᱟ ᱵᱤᱱ ᱞᱟᱹᱭ ᱠᱮᱫ ᱡᱟᱦᱟᱸ ᱫᱚ ᱠᱩᱧ ᱠᱚᱛᱮ ᱜᱮ ᱮᱢᱟ ᱦᱳᱭᱳᱜ ᱜᱮᱭᱟ ᱚᱱᱟ ᱫᱟᱜ᱾ ᱛᱟᱦᱚᱞᱮ ᱚᱱᱟ ᱠᱚᱫᱚ ᱚᱱᱮ ᱢᱮᱥᱤᱱ ᱛᱮᱵᱤᱱ ᱨᱟᱠᱟᱵᱟ ᱥᱮ ᱪᱮᱫᱮᱠᱟ ᱚᱱᱟ ᱫᱚ?
ᱚᱱᱟ ᱫᱚ ᱚᱱᱟ ᱢᱮᱥᱤᱱ ᱛᱮ ᱡᱟᱦᱟᱸ ᱢᱚᱴᱚᱨ ᱦᱮᱸ ᱚᱱᱟ ᱛᱮᱜᱮ ᱚᱱᱟ ᱠᱟᱨᱮᱱ ᱠᱚ ᱤᱭᱟᱹ ᱠᱟᱛᱮᱫ ᱟᱫᱚ ᱨᱚᱦᱚᱭ ᱦᱳᱭᱳᱜ ᱜᱮᱭᱟ ᱚᱱᱠᱟ᱾
ᱟᱪᱪᱷᱟᱻᱟᱪᱪᱷᱟᱻ᱾ ᱦᱳᱭ ᱚᱱᱟ ᱦᱚᱸ ᱱᱟᱯᱟᱭ ᱜᱮ
ᱦᱚᱭ
ᱦᱮᱸ
ᱜᱚᱝᱠᱮ ᱛᱟᱦᱟᱞᱮ ᱟᱯᱮᱥᱮᱫ ᱫᱚ ᱵᱤᱨᱼ ᱵᱩᱨᱩ
ᱦᱳᱭ ᱟᱹᱞᱤᱧ ᱫᱚ ᱱᱟᱜ ᱠᱷᱟᱱ ᱚᱱᱠᱟ ᱵᱤᱨ ᱦᱮᱸ ᱚᱱᱠᱟ ᱵᱩᱨᱩ ᱦᱤᱥᱟᱹᱵ ᱛᱮ ᱵᱟᱹᱞᱤᱧ ᱯᱟᱲᱟᱜ ᱠᱟᱱᱟ ᱚᱱᱠᱟ ᱵᱤᱨ ᱵᱤᱨ ᱨᱮ ᱫᱚ ᱢᱮᱱᱟᱜ ᱟᱠᱟᱫ ᱜᱮᱭᱟ ᱟᱨ ᱚᱠᱟ ᱴᱟᱹᱸᱰᱤ ᱴᱩᱯᱨᱤ ᱡᱟᱭᱜᱟ ᱜᱮᱞᱤᱧ ᱯᱟᱲᱟᱜ ᱠᱟᱱᱟ ᱟᱹᱞᱤᱧ ᱫᱚ ᱾
ᱛᱟᱦᱚᱞᱮ ᱜᱚᱝᱠᱮ ᱥᱮᱸᱫᱽᱨᱟ ᱠᱚᱫᱚ ᱵᱮᱱ ᱪᱟᱞᱟᱣ ᱵᱟᱲᱟᱜ ᱜᱮᱭᱟ ᱥᱮ ᱵᱟᱝ?
ᱦᱳᱭ ᱥᱮᱸᱫᱽᱨᱟ ᱫᱚ ᱪᱟᱞᱟᱣ ᱵᱟᱲᱟ ᱦᱩᱭᱩᱜ ᱜᱮᱭᱟ ᱾ ᱟᱫᱚ ᱩᱱᱟᱹᱜ ᱴᱟ ᱦᱚᱸ ᱵᱟᱹᱞᱤᱧ ᱪᱟᱞᱟᱣ ᱵᱟᱲᱟᱜ ᱜᱮᱭᱟ ᱟᱹᱞᱤᱧ ᱫᱚ ᱾ ᱟᱫᱚ ᱪᱟᱞᱟᱣ ᱫᱚᱞᱤᱧ ᱪᱟᱞᱟᱣ ᱠᱟᱱ ᱜᱮᱭᱟ ᱥᱮᱸᱫᱽᱨᱟ ᱠᱚᱦᱚ ᱾
ᱦᱳᱭ
ᱟᱞᱮ ᱱᱚᱱᱛᱮ ᱠᱷᱚᱱ ᱫᱚ ᱢᱟ ᱡᱟᱹᱥᱛᱤ ᱜᱮ ᱥᱮᱸᱫᱽᱨᱟ ᱠᱚᱫᱚ ᱠᱚ ᱪᱟᱞᱟᱜ ᱜᱮᱭᱟ ᱾
ᱦᱳᱭ
ᱟᱹᱞᱤᱧ ᱫᱚ ᱩᱱᱟᱹᱜ ᱵᱟᱹᱞᱤᱧ ᱪᱟᱞᱟᱣ ᱠᱟᱱᱟ ᱾ ᱟᱹᱞᱤᱧ ᱫᱚ ᱠᱷᱩᱵ ᱠᱚᱢ ᱞᱤᱧ ᱪᱟᱞᱟᱜ ᱜᱮᱭᱟ ᱥᱮᱸᱫᱽᱨᱟ ᱠᱚᱫᱚ ᱾
ᱦᱳᱭ ᱾ ᱟᱹᱞᱤᱧ ᱦᱚᱸ ᱩᱱᱟᱜ ᱢᱟᱡᱷᱮ ᱢᱟᱡᱷᱮ ᱞᱤᱧ ᱪᱟᱞᱟᱜ ᱜᱮᱭᱟ ᱚᱲᱟᱜ ᱠᱚ ᱪᱟᱞᱟᱣ ᱞᱮᱱᱠᱷᱟᱱ ᱦᱮᱸ, ᱟᱫᱚ ᱩᱱᱠᱩ ᱜᱟᱛᱮ ᱠᱚᱠᱚ ᱪᱟᱞᱟᱣ ᱞᱮᱱᱠᱷᱟᱱ ᱩᱱ ᱚᱠᱛᱚ ᱠᱚ ᱞᱟᱹᱭ ᱜᱚᱫ ᱜᱮᱭᱟ ᱪᱚ ᱠᱟᱹᱴᱤᱡ ᱵᱚᱱ ᱪᱟᱞᱟᱣ ᱦᱤᱡᱩᱜᱼᱟ ᱾ ᱟᱫᱚ ᱩᱱ ᱚᱠᱛᱚ ᱪᱟᱞᱟᱣ ᱦᱩᱭᱩᱜ ᱜᱮᱭᱟ‌᱾
ᱚᱸ ᱟᱪᱪᱷᱟ ᱪᱷᱟᱞᱟᱣ ᱾ ᱦᱳᱭ ᱦᱳᱭ ᱦᱳᱭ ᱦᱳᱭ ᱟᱪᱪᱷᱟ ᱟᱹᱵᱤᱱᱤᱡ ᱟᱪᱪᱷᱟ ᱟᱹᱵᱤᱱ ᱢᱟᱵᱤᱱ ᱞᱟᱹᱭ ᱠᱮᱫᱟ ᱵᱤᱨ ᱵᱩᱨᱩ ᱤᱭᱟᱹ ᱵᱤᱨ ᱠᱚ ᱢᱮᱱᱟᱜ ᱟᱥᱮ ᱟᱹᱵᱤᱱ ᱥᱮᱜ?
ᱦᱳᱭ ᱦᱳᱭ
ᱛᱟᱦᱚᱞᱮ ᱚᱱᱛᱮ ᱵᱤᱱ ᱥᱮ ᱚᱱᱛᱮ ᱧᱮᱞ ᱞᱮᱠᱷᱟᱱ ᱫᱚ ᱡᱤᱵᱽ ᱡᱤᱭᱟᱹᱞᱤ ᱠᱚᱫᱚ ᱪᱮᱫ ᱞᱮᱠᱟ ᱞᱮᱠᱟ ᱠᱚ ᱧᱮᱧᱟᱢ ᱵᱟᱲᱟᱜ ᱜᱮᱭᱟ?
ᱡᱤᱵᱽ ᱡᱤᱭᱟᱹᱞᱤ ᱢᱮᱱ ᱞᱮᱠᱟ ᱛᱮᱫᱚ ᱱᱩᱠᱩ ᱥᱩᱠᱨᱤ ᱠᱚᱜᱮ ᱢᱮᱱᱟᱜ ᱟᱠᱟᱫ ᱠᱚᱣᱟ ᱟᱨ ᱢᱤᱫ ᱵᱟᱨᱭᱟ ᱦᱚᱨᱤᱱ ᱠᱚ ᱢᱮᱱᱟᱜ ᱟᱠᱟᱫ ᱠᱚᱣᱟ ᱦᱳᱭ, ᱟᱨ ᱱᱩᱠᱩ ᱢᱟᱨᱟᱜ ᱡᱟᱦᱟᱸᱭ ᱵᱚᱱ ᱢᱮᱛᱟ ᱠᱚ ᱠᱟᱱᱟ ᱩᱱᱠᱩ ᱦᱚᱸ ᱢᱮᱱᱟᱜ ᱠᱚᱣᱟ ᱟᱨ ᱢᱮᱱᱟᱜ ᱠᱚᱣᱟ ᱠᱩᱞᱟᱹᱭ ᱠᱚ ᱩᱱᱠᱩ
ᱦᱳᱭ ᱦᱳᱭ ᱦᱳᱭ
ᱦᱮᱸ ᱩᱱᱠᱩ ᱨᱩᱸᱰᱟᱹ ᱠᱚ
ᱦᱳᱭ ᱦᱳᱭ ᱦᱳᱭ ᱾ ᱡᱟᱦᱟᱸ ᱫᱚ ᱟᱨᱦᱚ ᱟᱨᱦᱚ ᱟᱹᱰᱤ ᱟᱭᱢᱟ ᱠᱚ ᱛᱟᱦᱮᱱ ᱜᱮᱭᱟ ᱛᱚ ᱡᱮᱢᱚᱱ ᱛᱳᱭᱳ ᱛᱟᱨᱯᱚᱨᱮ
ᱛᱚᱭᱚ ᱠᱚᱫᱚ ᱠᱟᱹᱴᱤᱡ ᱠᱚᱢ ᱫᱷᱟᱨᱟ ᱜᱮ ᱢᱮᱱᱟᱜ ᱠᱚᱣᱟ ᱟᱞᱮ ᱥᱮᱫ, ᱩᱱᱠᱩ ᱦᱟᱰᱜᱟᱨ ᱵᱟᱹᱲᱛᱤ ᱢᱮᱱᱟᱜ ᱟᱠᱫ ᱠᱚᱣᱟ
ᱚ ᱦᱳᱭ ᱦᱳᱭ ᱦᱳᱭ ᱟᱫᱚ ᱟᱞᱮ ᱥᱮᱫ ᱫᱚ ᱧᱮᱞ ᱞᱮᱠᱷᱟᱱ ᱚᱱᱠᱟ ᱫᱚ ᱚᱱᱠᱟ ᱢᱚᱛᱚ ᱡᱤᱵᱽᱼᱡᱤᱭᱟᱹᱞᱤ ᱠᱚᱫᱚ ᱵᱟᱹᱱᱩᱜ ᱟᱠᱟᱫ ᱠᱚᱣᱟ ᱾
ᱦᱳᱭ
ᱮᱻ ᱢᱮᱱᱟᱜ ᱟᱠᱟᱫ ᱠᱚᱣᱟ ᱢᱮᱱᱼ ᱢᱮᱱ ᱞᱮᱠᱷᱟᱱ ᱫᱚ ᱥᱩᱠᱨᱤ ᱢᱮᱱᱟᱜ ᱟᱠᱟᱫ ᱠᱚᱣᱟ
ᱦᱳᱭ
ᱟᱨ ᱩᱱᱠᱩ ᱛᱩᱭᱩ ᱥᱮ ᱦᱟᱰᱜᱟᱨ ᱟᱨ ᱠᱩᱞᱟᱹᱭ ᱠᱚᱫᱚ ᱢᱮᱱᱟᱜ ᱟᱠᱟᱫ ᱠᱚᱣᱟ, ᱠᱩᱞᱟᱹᱭ ᱛᱟᱨᱯᱚᱨᱮ ᱨᱩᱱᱰᱟᱹ
ᱦᱳᱭ
ᱟᱫᱚ ᱚᱱᱠᱟ ᱢᱟᱨᱟᱫ ᱥᱮ ᱛᱟᱨᱯᱚᱨᱮ ᱦᱚᱨᱤᱱ ᱠᱚ ᱚᱱᱠᱟ ᱫᱚ ᱟᱹᱣᱨᱤ ᱞᱤᱧ ᱧᱮᱞ ᱵᱟᱲᱟ ᱠᱚᱣᱟ
ᱦᱳᱭ ᱦᱳᱭ
ᱛᱟᱦᱚᱞᱮ ᱟᱵᱤᱱ ᱥᱮᱫ ᱚᱱᱛᱮ ᱚᱱᱠᱟ ᱢᱚᱬᱮ ᱠᱟᱴᱟ ᱠᱚᱫᱚ ᱠᱚ ᱪᱟᱞᱟᱣ ᱵᱟᱲᱟᱜ ᱜᱮᱭᱟ ᱥᱮ ᱵᱟᱝ?
ᱦᱮᱸ ᱜᱚᱝᱠᱮ ᱢᱚᱬᱮ ᱠᱟᱴᱟ ᱠᱚᱫᱚ ᱠᱚ ᱦᱮᱡ ᱵᱟᱲᱟᱜ ᱜᱮᱭᱟ ᱾ ᱟᱫᱚ ᱱᱚᱜᱼᱚᱭ ᱪᱟᱥ ᱦᱟᱸᱜ ᱱᱤᱭᱟᱹ ᱵᱟᱨ ᱪᱟᱥ ᱦᱩᱭᱩᱜᱼᱟ ᱟᱫᱚ ᱡᱚᱠᱷᱚᱱ ᱨᱟᱠᱟᱵ ᱟᱜᱩ ᱦᱩᱭᱩᱜᱼᱟ ᱩᱱᱠᱩ ᱠᱚ ᱦᱤᱡᱩᱜ ᱜᱮᱭᱟ᱾ ᱥᱮᱨᱢᱟ ᱨᱮ ᱢᱤᱫ ᱡᱮᱠᱷᱟ ᱫᱚᱠᱚ ᱦᱮᱡ ᱵᱟᱲᱟᱜ ᱜᱮᱭᱟ᱾ ᱟᱫᱚ ᱡᱚᱢ ᱛᱤᱱᱟᱹᱜ ᱵᱟᱠᱚ ᱡᱚᱢᱟ ᱩᱱᱠᱩ ᱞᱚᱥᱠᱟᱱ ᱠᱚ ᱵᱤᱥᱤ ᱠᱚ ᱞᱪᱥᱠᱟᱱ ᱦᱟᱴᱟ ᱠᱟᱜᱼᱟ᱾ ᱟᱫᱚ ᱛᱟᱦᱮᱸ ᱫᱚ ᱵᱟᱠᱚ ᱛᱟᱦᱮᱸᱱᱟ ᱱᱩᱠᱩ ᱫᱚ᱾ ᱤᱱᱠᱟᱹ ᱡᱚᱢᱟᱠᱚ ᱨᱮᱸᱜᱮᱡ ᱡᱟᱞᱟᱻ ᱠᱚ ᱦᱤᱡᱩᱜ ᱜᱮᱭᱟ ᱱᱚᱛᱮ ᱟᱞᱮ ᱥᱮᱫ᱾ ᱟᱪᱪᱷᱟ ᱜᱚᱝᱠᱮ ᱟᱵᱮᱱ ᱴᱷᱮᱱ ᱢᱮᱫᱴᱟᱝ ᱠᱩᱠᱞᱤ, ᱦᱮᱞᱳᱣ ᱜᱟᱝᱠᱮ ᱟᱸᱡᱚᱢᱚᱜ ᱠᱟᱱᱟ ᱟᱞᱤᱧᱟ ᱨᱚᱲ?